ᱦᱮᱸ
ᱦᱮᱸ ᱡᱚᱦᱟᱨ ᱜᱮ ᱡᱚᱦᱟᱨ ᱜᱮ ᱟᱸᱡᱚᱢ ᱧᱟᱢᱚᱜ ᱠᱟᱱᱟ
ᱦᱮᱸ ᱟᱸᱡᱚᱢᱚᱜ ᱠᱟᱱᱟ ᱴᱷᱤᱠ
ᱚ ᱟᱞᱮᱥᱮᱫ ᱫᱚ ᱴᱟᱣᱟᱨ ᱰᱤᱥᱴᱟᱵ ᱧᱚᱜ ᱜᱮᱭᱟ ᱥᱮ ᱡᱤᱭᱳ ᱫᱚ ᱟ ᱟᱫᱚᱢ ᱟᱫᱚᱢ ᱥᱚᱢᱚᱭ ᱫᱚ ᱵᱟᱝ ᱟᱸᱡᱚᱢ ᱧᱟᱢᱚᱜᱼᱟ ᱨᱚᱲ ᱠᱚ
ᱚ ᱟᱪᱪᱷᱟ ᱡᱤᱭᱳ ᱥᱤᱢ ᱠᱟᱱ ᱛᱟᱢᱟ ᱟᱢᱟᱜ ᱫᱚ
ᱦᱮᱸ ᱦᱮᱸ ᱟᱢᱟᱜ ᱫᱚ ᱪᱮᱫ ᱥᱤᱢ ᱠᱟᱱ ᱛᱟᱢᱟ
ᱤᱧᱟᱹᱜ ᱫᱚ ᱦᱟᱸᱜ ᱮᱭᱟᱨᱴᱮᱞ ᱥᱤᱢ ᱠᱟᱱ ᱛᱤᱧᱟᱹ
ᱟᱯᱮ ᱚᱱᱟ ᱠᱚᱨᱮ ᱫᱚ ᱟᱯᱮ ᱟ ᱟᱹᱛᱩ ᱠᱚᱨᱮ ᱫᱚ ᱡᱤᱭᱳ ᱴᱟᱣᱟᱨ ᱠᱚ ᱵᱟᱭ ᱧᱟᱢᱟ ᱥᱮ
ᱱᱚᱝᱠᱟ ᱞᱮᱠᱟ ᱦᱟᱸᱜ ᱤᱱᱟᱹᱜ ᱧᱟᱢ ᱫᱚᱭ ᱧᱟᱢᱟ ᱟᱫᱚ ᱮᱱᱛᱮ ᱨᱮᱦᱚᱸ ᱢᱟᱱᱮ ᱫᱚᱢᱮ ᱟᱨ ᱪᱮᱫ ᱮᱸᱴᱠᱮᱴᱚᱬᱮ ᱦᱩᱭᱩᱜᱼᱟ ᱚᱱᱟ ᱨᱮᱫᱚ ᱟᱹᱰᱤ ᱢᱟᱱᱮ ᱥᱳᱞᱳ ᱜᱮ ᱪᱟᱞᱟᱜᱼᱟ ᱟᱨ ᱪᱮᱫ ᱟᱯᱮ ᱚᱱᱛᱮ ᱫᱚ ᱚᱠᱟᱞᱮᱠᱟ ᱡᱤᱭᱳ ᱫᱚ ᱴᱷᱤᱠᱜᱮ ᱪᱟᱞᱟᱜᱼᱟ
ᱛᱳ ᱴᱚᱞᱟ ᱠᱚᱨᱮ ᱫᱚ ᱫᱚ ᱱᱟᱥᱮᱱᱟᱜ ᱢᱟᱱᱮ ᱚᱲᱟᱜ ᱠᱷᱚᱱ ᱱᱟᱥᱮ ᱵᱟᱭᱨᱮ ᱛᱳᱫᱚᱜ ᱦᱩᱭᱩᱜ ᱛᱟᱢᱟ ᱦᱟᱱᱟ ᱱᱟᱥᱮᱱᱟᱜ ᱯᱷᱟᱸᱠᱟ ᱧᱚᱜ ᱥᱮᱡ ᱛᱚᱵᱮ ᱠᱷᱟᱱᱤᱡ ᱵᱷᱟᱞᱮ ᱧᱟᱢᱟ ᱵᱟᱝᱠᱷᱟᱱ ᱫᱚ ᱮᱭᱟᱨᱴᱮᱞ ᱜᱮ ᱰᱷᱮᱨᱜᱟᱱ ᱦᱚᱲᱟᱜ ᱫᱚ ᱢᱮᱱᱟᱜᱼᱟ
ᱦᱩᱸ ᱛᱚ ᱱᱚᱝᱠᱟ ᱞᱮᱠᱟ ᱦᱟᱸᱜ ᱤᱧᱫᱚ ᱜᱚᱝᱠᱮ ᱱᱚᱣᱟ ᱦᱚᱛᱮᱜ ᱛᱮᱜᱮ ᱮᱭᱟᱨᱴᱮᱞ ᱫᱩᱧ ᱤᱭᱩᱥᱟ ᱢᱟᱱᱮ ᱚᱸᱭ ᱴᱟᱣᱟᱨ ᱠᱚᱦᱚᱸ ᱚᱱᱠᱟ ᱵᱟᱭ ᱯᱚᱵᱞᱮᱢᱟ ᱪᱮᱫ ᱚᱱᱠᱟ ᱞᱮᱠᱟ ᱮᱴᱠᱮᱴᱚᱬᱮ ᱵᱟᱝ ᱦᱩᱭᱩᱜᱼᱟ ᱟᱨ ᱤᱱᱴᱟᱨᱱᱮᱴ ᱠᱚᱦᱚᱸ ᱢᱟᱱᱮ ᱟᱹᱰᱤ ᱟᱭᱢᱟ ᱧᱟᱢᱚᱜᱼᱟ ᱟᱨ ᱪᱮᱫ ᱵᱟᱝ ᱵᱟᱝ ᱞᱟᱜᱟᱜᱼᱟ ᱢᱟᱱᱮ ᱦᱟᱱᱟ ᱧ ᱟᱢᱚᱜᱼᱟ ᱟᱨᱠᱤ ᱚᱱᱟ ᱦᱚᱛᱮᱡ ᱛᱮ ᱛᱷᱟᱞᱮ ᱮᱭᱟᱨᱴᱤᱞ ᱜᱮ ᱤᱭᱩᱥ ᱦᱩᱭᱩᱜ ᱠᱟᱱᱟ
ᱚᱸ
ᱦᱮᱸ ᱦᱮᱸ ᱟᱛᱳ ᱠᱚᱨᱮ ᱫᱚ ᱡᱤᱭᱳ ᱫᱚ ᱱᱟᱥᱮᱱᱟᱜ ᱫᱚᱭ ᱮᱴᱠᱮᱴᱚᱬᱮ ᱜᱮᱭᱟ ᱵᱟᱡᱟᱨ ᱥᱟᱦᱟᱨ ᱠᱚᱨᱮ ᱜᱮ
ᱦᱳᱭ ᱦᱳᱭ
ᱟᱨ ᱛᱷᱟᱞᱮ ᱟᱢᱫᱚ ᱱᱚᱰᱮ ᱫᱚ ᱚᱠᱟᱨᱮᱢ ᱛᱟᱦᱮᱱ ᱛᱮ
ᱦᱟᱸ ᱤᱧ ᱫᱚ ᱦᱟᱸᱜ ᱱᱚᱸᱰᱮ ᱫᱩᱧ ᱛᱟᱦᱮᱱᱟ ᱜᱚᱝᱠᱮ ᱚᱱᱟ ᱵᱟᱸᱠᱩᱲᱟ ᱡᱮᱜᱮᱛ ᱵᱤᱨᱫᱟᱹᱜᱟᱲ ᱥᱩᱨ ᱨᱮᱜᱮ
ᱱᱟ ᱥᱟᱢᱱᱮ ᱨᱮᱜᱮ ᱢᱮᱥ ᱢᱮᱱᱟᱜᱼᱟ ᱛᱚ ᱚᱱᱰᱮ ᱜᱮ ᱛᱟᱦᱮᱱ ᱦᱩᱭᱩᱜ ᱜᱮᱭᱟ ᱟᱨ ᱟᱢ ᱫᱚ ᱛᱟᱦᱚᱞᱮ ᱚᱠᱟ ᱠᱚᱨᱮᱢ ᱛᱟᱦᱮᱱᱟ ᱜᱚᱝᱠᱮ?
ᱤᱧ ᱛᱚ ᱤᱧ ᱫᱚ ᱚᱲᱟᱜ ᱠᱷᱚᱱ ᱱᱟᱥᱮ ᱥᱟᱺᱜᱤᱧ ᱧᱚᱜ ᱨᱮᱜᱮᱧ ᱛᱟᱦᱮᱱᱟ ᱤᱧ ᱦᱚᱸ ᱚᱱᱠᱟ ᱵᱷᱟᱲᱟ ᱚᱲᱟᱜ ᱵᱷᱟᱲᱟ ᱚᱲᱟᱜ ᱨᱮᱜᱮ
ᱟᱵᱚ ᱱᱚᱰᱮ ᱫᱚ ᱮᱠᱮᱱ ᱟᱵᱚ ᱦᱚᱲ ᱜᱤᱫᱽᱨᱟᱹ ᱜᱮ ᱢᱮᱱᱟᱜ ᱯᱮ ᱥᱮ ᱟᱨ ᱫᱤᱠᱩ ᱠᱚᱦᱚᱸ ᱢᱮᱱᱟᱜ ᱠᱚᱣᱟ
ᱦᱮᱸ ᱢᱟᱱᱮ ᱱᱚᱝᱠᱟ ᱞᱮᱠᱟ ᱦᱟᱸᱜ ᱦᱚᱲ ᱜᱤᱫᱽᱨᱟᱹ ᱜᱮ ᱰᱷᱮᱨ ᱫᱚ ᱢᱮᱱᱟᱜ ᱞᱮᱭᱟ ᱟᱨ ᱠᱩ ᱜᱤᱫᱽᱟᱹᱨ ᱫᱚᱦᱟᱸᱜ ᱦᱮᱱᱟᱜ ᱫᱚ ᱦᱮᱱᱟᱜ ᱠᱚᱜᱮᱭᱟ ᱯᱮ ᱯᱩᱱ ᱦᱚᱲ ᱞᱤᱠᱟ ᱫᱚ
ᱢᱮᱱᱛᱮ ᱦᱚᱲ ᱜᱤᱫᱽᱨᱟᱹ ᱜᱮ ᱦᱟᱸᱜ ᱰᱷᱮᱨ ᱫᱚ ᱢᱮᱱᱟᱜ ᱞᱮᱭᱟ
ᱚ
ᱟᱫᱚ ᱟᱯᱮ ᱚᱱᱛᱮ ᱫᱚ ᱟᱢᱜᱮ ᱢᱮᱱᱟᱢᱟ ᱥᱮ ᱟᱨᱚ ᱟᱯᱮ ᱚᱱᱟ ᱥᱩᱨ ᱠᱚᱨᱮᱱ ᱫᱚ ᱟᱨᱚ ᱢᱮᱱᱟᱜ ᱠᱚᱣᱟ ᱜᱤᱫᱽᱨᱟᱹ ᱠᱚ ᱚᱱᱟ ᱟᱯᱮ ᱟᱛᱳ ᱥᱳᱨ ᱠᱚᱨᱮᱱ
ᱦᱮᱸ ᱟᱞᱮ ᱱᱚᱛᱮ ᱥᱩᱨ ᱨᱮᱱ ᱦᱟᱸᱜ ᱦᱮᱱᱟᱜ ᱫᱚ ᱦᱮᱱᱟᱜ ᱠᱚᱜᱮᱭᱟ ᱯᱮ ᱯᱩᱱ ᱦᱚᱲ ᱢᱟᱱᱮ ᱦᱮᱱᱟᱜ ᱞᱮᱜᱮᱭᱟ ᱦᱟᱸᱜ ᱚᱱᱠᱟ ᱞᱮᱠᱟ ᱫᱚ ᱟᱨᱚ ᱚ ᱱᱚᱣᱟ ᱥᱩᱨ ᱠᱚᱨᱮ ᱟᱨᱚ ᱮᱴᱟᱜ ᱮᱴᱟᱜ ᱮᱸ ᱡᱟᱭᱜᱟ ᱨᱮᱠᱚ ᱛᱟᱦᱮᱱᱟ ᱢᱮᱥ ᱨᱮᱜᱮ ᱟᱨ ᱪᱮᱫ ᱱᱚᱛᱮ ᱦᱮᱱᱟ ᱠᱚᱜᱮᱭᱟ ᱜᱤᱫᱽᱨᱟᱹ ᱠᱚᱫᱚ
ᱟᱫᱚ ᱚᱲᱟᱜ ᱥᱮᱱ ᱫᱚ ᱮᱠᱷᱚᱱ ᱫᱚ ᱵᱟᱢ ᱪᱟᱞᱟᱣ ᱠᱟᱱᱟ
ᱚᱲᱟᱜ ᱥᱮᱱ ᱫᱚ ᱦᱟᱸᱜ ᱜᱚᱝᱠᱮ ᱱᱚᱝᱠᱟ ᱱᱤᱛᱳᱜ ᱫᱚ ᱦᱟᱸᱜ ᱱᱚᱰᱮ ᱡᱮᱜᱮᱛ ᱵᱤᱨᱫᱟᱹᱜᱟᱲ ᱨᱮ ᱵᱤᱱᱤᱰ ᱠᱚ ᱮᱛᱚᱦᱚᱵ ᱾ ᱠᱟᱱ ᱛᱟᱞᱮᱭᱟ ᱛᱟᱞᱦᱮ ᱵᱤᱱᱤᱰ ᱠᱚ ᱵᱟᱝ ᱢᱩᱪᱟᱹᱫ ᱞᱮᱱᱠᱷᱟᱱ ᱛᱚ ᱦᱟᱸᱜ ᱱᱤᱛᱚᱜ ᱫᱚ ᱪᱟᱞᱟᱣ ᱵᱟᱝ ᱜᱟᱱᱚᱜ ᱠᱱᱟ ᱢᱚᱱᱮ ᱦᱩᱭᱩᱜ ᱛᱟᱱᱟ ᱡᱮ ᱵᱤᱱᱤᱰ ᱠᱚ ᱪᱟᱵᱟ ᱞᱮᱱᱠᱷᱟᱱ ᱤᱱᱟᱹ ᱯᱚᱨᱮ ᱜᱮ ᱦᱟᱸᱜ ᱚᱲᱟᱜ ᱥᱮᱱ ᱫᱚ ᱪᱟᱞᱟᱜ ᱦᱩᱭᱩᱜᱼᱟ
ᱚ ᱟᱫᱚ ᱚᱲᱟᱜ ᱫᱚ ᱛᱚᱞᱟ ᱴᱚᱞᱟ ᱠᱚᱫᱚ ᱠᱚ ᱜᱤᱰᱤ ᱠᱮᱫ ᱛᱟᱯᱮᱭᱟ ᱥᱮ ᱵᱟᱝ
ᱦᱮᱸ ᱚᱲᱟᱜ ᱨᱮᱫᱚ ᱦᱟᱸᱜ ᱱᱚᱭ ᱱᱮᱜᱼᱮ ᱜᱮ ᱦᱟᱸᱜ ᱦᱚᱞᱟ ᱢᱟᱫᱷᱮᱨ ᱨᱮᱜᱤ ᱛᱚᱞᱟ ᱠᱚ ᱜᱤᱰᱤ ᱠᱟᱫ ᱛᱟᱞᱮᱭᱟ ᱞᱟᱦᱟ ᱛᱮᱫᱚ ᱦᱟᱸᱜ ᱵᱟᱠᱚ ᱜᱤᱰᱤᱭ ᱠᱟᱫᱟ ᱟᱨ ᱟᱯᱮᱫᱚ ᱜᱚᱝᱠᱮ ᱛᱟᱦᱞᱮ ᱛᱚᱞᱟ ᱠᱚᱫᱚ ᱯᱮ ᱜᱤᱰᱤ
ᱦᱮᱸ ᱟᱞᱮ ᱦᱚᱸ ᱚᱲᱟᱜ ᱥ ᱛᱮᱦᱤᱧ ᱤᱧ ᱯᱷᱳᱱ ᱫᱚᱧ ᱯᱷᱳᱱ ᱵᱟᱲᱟ ᱞᱮᱫ ᱜᱮᱭᱟ ᱜᱮ ᱛᱚᱞᱟ ᱛᱮᱠᱚ ᱜᱤᱰᱤ ᱠᱟᱫᱟ ᱜᱤᱰᱤ ᱫᱚ ᱦᱚᱞᱟ ᱢᱟᱫᱷᱮᱨ ᱦᱤᱞᱳᱜ ᱜᱮ
ᱮᱢᱟ ᱛᱚ ᱜᱚᱝᱠᱮ ᱛᱷᱟᱞᱮ ᱟᱢᱵᱟᱵᱚᱛᱤ ᱟᱯᱮ ᱥᱮᱫ ᱫᱚᱠᱚ ᱢᱟᱱᱟᱣ ᱜᱮᱭᱟ ᱥᱮ ᱵᱟᱝ
ᱦᱮᱸ ᱢᱟᱱᱟᱣ ᱜᱮᱭᱟᱠᱚ ᱵᱷᱟᱹᱞᱮᱴᱤ ᱠᱚ ᱢᱟᱱᱟᱣᱟ
ᱦᱮᱸ
ᱟᱯᱮ ᱥᱮᱱ ᱦᱚᱸ ᱵᱟᱠᱚ ᱢᱟᱱᱟᱣᱟ
ᱦᱮᱸ ᱟᱞᱮ ᱥᱮᱱ ᱦᱚᱸᱠᱚ ᱢᱟᱱᱟᱣ ᱜᱮᱭᱟ ᱟᱢᱵᱟᱵᱚᱛᱤ ᱫᱚ ᱟᱪᱪᱷᱟ ᱜᱚᱝᱠᱮ ᱟᱢᱵᱟᱵᱚᱛᱤ ᱨᱮ ᱛᱟᱦᱚᱞᱮ ᱠᱟᱱᱴᱷᱟᱲ ᱵᱤᱞᱤᱢ ᱡᱚᱢ ᱞᱮᱫᱟ ᱥᱮ ᱵᱟᱝ
ᱵᱟᱝ ᱱᱮᱥ ᱫᱚ ᱚᱲᱟᱜ ᱦᱚᱸ ᱵᱟᱹᱧ ᱪᱟᱞᱟᱣ ᱫᱟᱲᱮᱭᱟᱜ ᱛᱮ ᱠᱟᱱᱴᱷᱟᱲ ᱵᱮᱞᱮ ᱢᱟᱱᱮ ᱡᱚᱴᱚ ᱚᱱᱟ ᱠᱚᱫᱚ ᱠᱟᱱᱴᱷᱟᱲ ᱵᱮᱞᱮ ᱠᱚᱫᱚ ᱵᱟᱹᱧ ᱡᱚᱢ ᱫᱟᱲᱮᱣ ᱠᱟᱫᱟ ᱩᱞ ᱛᱮᱜᱮ ᱟᱢᱵᱟᱵᱚᱛᱤ ᱦᱩᱭᱱᱟ ᱡᱮ ᱩᱞ ᱟᱛᱮᱜ ᱜᱮ
ᱚᱸ
ᱟᱯᱮ ᱫᱚ ᱪᱤᱫ ᱞᱮᱠᱟ ᱯᱮ ᱢᱟᱱᱟᱣ ᱠᱮᱫᱟ?
ᱟᱞᱮ ᱦᱚᱸ ᱦᱟᱜ ᱱᱚᱝᱠᱟ ᱞᱮᱠᱟ ᱚᱲᱟᱜ ᱢᱟ ᱤᱧ ᱦᱚᱸ ᱵᱟᱹᱧ ᱪᱟᱞᱟᱣ ᱫᱟᱲᱮ ᱠᱟᱫᱟ ᱛᱟᱞᱦᱮ ᱚᱱᱠᱟ ᱞᱮᱠᱟ ᱚᱲᱟᱜ ᱨᱮ ᱪᱟᱞᱟᱣ ᱞᱮᱱᱠᱷᱟᱱ ᱫᱚ ᱠᱟᱱᱴᱷᱟᱲ ᱠᱷᱟᱹᱡᱟᱹᱲᱤ ᱠᱚ ᱡᱚᱢ ᱦᱩᱭ ᱠᱚᱜᱼᱟ ᱵᱮᱥ ᱡᱤᱞ ᱯᱤᱴᱷᱟᱹ ᱠᱚ ᱡᱚᱢ ᱦᱩᱭ ᱠᱚᱜᱼᱟ ᱛᱚ ᱱᱚᱰᱮ ᱢᱮᱥ ᱨᱮᱫᱚ ᱪᱮᱫ ᱮᱢ ᱪᱤᱠᱟᱹᱭᱟ ᱚᱱᱟ ᱩᱞ ᱟᱛᱮᱫ ᱜᱮ ᱡᱟᱦᱟᱸ ᱞᱮᱠᱟᱢ ᱢᱮᱱ ᱠᱮᱫ ᱟᱨ ᱚᱱᱟ ᱡᱤᱞ ᱩᱛᱩ ᱠᱚ ᱟᱪᱪᱷᱟ ᱜᱚᱝᱠᱮ ᱛᱟᱦᱞᱮᱧ ᱢᱮᱱᱫᱟ ᱟᱯᱮ ᱚᱱᱛᱮ ᱫᱚ ᱟᱢᱵᱟᱵᱚᱛᱤ ᱨᱮ ᱚᱱᱟ ᱡᱤᱞ ᱠᱚᱠᱚ ᱯᱤᱴᱷᱟᱹᱭᱟ ᱥᱮ ᱵᱟᱠᱚ ᱯᱤᱴᱷᱟᱹᱭᱟ?
ᱦᱮᱸ ᱯᱤᱴᱷᱟᱹᱭ ᱜᱮᱭᱟ ᱠᱚ ᱟᱢᱵᱟᱵᱚᱛᱤ ᱨᱮ ᱡᱤᱞ ᱠᱚ ᱠᱚ ᱯᱤᱴᱷᱟᱹᱭ ᱟᱯᱮ ᱚᱱᱛᱮ ᱥᱮᱸᱫᱽᱨᱟ ᱥᱮᱸᱫᱽᱨᱟ ᱠᱚ ᱪᱟᱞᱟᱣ ᱪᱟᱞᱟᱜᱼᱟ ᱥᱮ ᱵᱟᱝ ᱠᱚ ᱪᱟᱞᱟᱜᱼᱟ ᱟᱢᱵᱟᱵᱚᱛᱤ ᱠᱚᱨᱮ?
ᱦᱮᱸ ᱪᱟᱞᱟᱣ ᱵᱟᱲᱟᱜ ᱜᱮᱭᱟ ᱠᱚ
ᱟᱞᱮ ᱥᱮᱫ ᱦᱚᱸᱛᱚ ᱥᱮᱸᱫᱽᱨᱟ ᱴᱮᱸᱫᱽᱨᱟ ᱫᱚ ᱵᱷᱟᱞᱮ ᱜᱮᱠᱚ ᱪᱟᱞᱟᱜᱼᱟ
ᱦᱩᱸ ᱟᱯᱮ ᱚᱱᱛᱮ ᱫᱚ ᱛᱟᱦᱞᱮ ᱵᱤᱨ ᱵᱩᱨᱩ ᱠᱚ ᱢᱮᱱᱟᱜᱼᱟ ᱰᱷᱮᱨ ᱜᱮ ᱵᱟᱝ?
ᱦᱮᱸ ᱵᱤᱨ ᱵᱩᱨᱩ ᱫᱚ ᱰᱷᱮᱨ ᱜᱮ ᱢᱮᱱᱟᱜ ᱫᱚ ᱢᱮᱱᱟᱜ ᱜᱮᱭᱟ
ᱛᱟᱞᱦᱮ ᱜᱚᱝᱠᱮ ᱟᱢ ᱫᱚ ᱥᱮᱸᱫᱽᱨᱟ ᱠᱚᱢ ᱪᱟᱞᱟᱣ ᱵᱟᱲᱟ ᱟᱠᱟᱱᱟ ᱥᱮ ᱵᱟᱝ?
ᱦᱮᱸ ᱫᱚᱢᱮ ᱪᱟᱞᱟᱣ ᱦᱩᱭ ᱠᱟᱱᱟ ᱜᱩᱰᱩ ᱥᱮᱸᱫᱽᱨᱟ ᱥᱩᱠᱨᱤ ᱥᱮᱸᱫᱽᱨᱟ ᱥᱩᱥᱱᱤ ᱵᱩᱨᱩ ᱨᱮᱫᱚ ᱦᱚᱸᱜᱼᱚᱭ ᱛᱚ ᱠᱤᱪᱷᱩ ᱫᱤᱱ ᱞᱟᱦᱟ ᱜᱮ ᱠᱚ ᱥᱮᱸᱫᱽᱨᱟ ᱠᱮᱫᱟ ᱱᱮᱥ ᱫᱚ ᱵᱟᱹᱧ ᱵᱟᱜᱟᱣ ᱫᱟᱲᱮ ᱟᱠᱟᱫᱟ ᱱᱚᱰᱮ ᱤᱧᱦᱚᱸ ᱱᱚᱰᱮ ᱚᱲᱟᱜ ᱥᱮᱫ ᱵᱟᱹᱧ ᱪᱟᱞᱟᱣ ᱠᱱᱟ ᱛᱮ ᱵᱟᱹᱧ ᱪᱟᱞᱟᱣ ᱫᱟᱲᱮ ᱠᱟᱫᱟ ᱟᱨ ᱠᱷᱟᱱ ᱱᱚᱸᱰᱮ ᱫᱚ ᱵᱷᱟᱹᱞᱤ ᱞᱟᱹᱭᱟ ᱥᱩᱥᱱᱤᱭᱟᱹ ᱵᱩᱨᱩ ᱨᱮ ᱵᱷᱟᱞᱮ ᱟᱵᱚ ᱵᱤᱨ ᱥᱩᱠᱨᱤ ᱵᱷᱟᱞᱮ ᱠᱚ ᱧᱟᱢᱚᱜᱼᱟ
ᱦᱳᱭ ᱦᱳᱭ ᱦᱳᱭ ᱜᱚᱝᱠᱮ ᱧᱮᱞ ᱵᱟᱲᱟ ᱦᱩᱭ ᱠᱟᱱᱟ ᱪᱮᱫ ᱥᱩᱥᱩᱱᱤ ᱵᱩᱨᱩ ᱦᱚᱸ ᱫᱮᱡ ᱵᱟᱲᱟ ᱦᱩᱭ ᱟᱠᱟᱱᱟ ᱛᱮ ᱧᱮᱞ ᱦᱩᱭ ᱠᱟᱱᱟ ᱡᱮ ᱚᱱᱟ ᱩᱴᱟᱹ ᱠᱟᱜᱼᱟ ᱠᱚ ᱟᱨ ᱪᱮᱫ ᱫᱚᱢᱮ
ᱦᱮᱸ ᱦᱮᱸ ᱦᱮᱸ ᱫᱚᱢᱮ ᱡᱤᱭᱟᱹᱞᱤ ᱠᱚ ᱢᱮᱱᱟᱜ ᱠᱚᱣᱟ ᱛᱚ
ᱦᱳᱭ
ᱫᱚᱢᱮ ᱥᱩᱠᱨᱤ ᱠᱚ ᱫᱚᱢᱮ ᱢᱮᱱᱟᱜ ᱠᱚᱣᱟ ᱡᱷᱤᱠ ᱴᱤᱠ ᱠᱚ
ᱦᱩᱸ ᱟᱨ ᱛᱟᱦᱞᱮ ᱜᱚᱝᱠᱮ ᱟᱢ ᱫᱚ ᱚᱱᱠᱟ ᱞᱮᱠᱟ ᱡᱤᱭᱟᱹᱞᱤ ᱥᱮᱸᱫᱽᱨᱟ ᱫᱚᱢ ᱪᱟᱞᱟᱣ ᱵᱟᱲᱟ ᱟᱠᱟᱱ ᱜᱮ ᱛᱟᱦᱚᱞᱮ ᱥᱩᱠᱨᱤ ᱠᱚᱢ ᱜᱚᱡ ᱵᱟᱲᱟᱣ ᱠᱟᱜ ᱠᱚᱣᱟ ᱥᱮ ᱵᱟᱝ?
ᱵᱟᱝ ᱵᱟᱝ ᱥᱩᱠᱨᱤ ᱫᱚ ᱵᱟᱹᱧ ᱜᱚᱡ ᱵᱟᱲᱟᱣ ᱠᱟᱜ ᱠᱚᱣᱟ ᱟᱨ ᱥᱩᱠᱨᱤ ᱧᱮᱞ ᱛᱮᱜᱮᱢ ᱵᱚᱛᱚᱨᱚᱜᱼᱟ ᱩᱱᱟᱹᱜ ᱞᱟᱹᱴᱷᱩ ᱞᱟᱹᱴᱷᱩ ᱥᱩᱠᱨᱤ ᱠᱚ ᱧᱟᱢᱚᱜᱼᱟ
ᱦᱩᱸ
ᱟᱫᱚ ᱟᱞᱮ ᱠᱚᱫᱚ ᱛᱟᱭᱚᱢ ᱨᱮᱞᱮ ᱛᱟᱦᱮᱱᱟ ᱞᱟᱹᱴᱩ ᱦᱚᱲ ᱠᱚᱠᱚ ᱞᱟᱦᱟ ᱵᱟᱲᱟ ᱠᱚᱜᱼᱟ
ᱦᱳᱭ ᱛᱟᱞᱦᱮᱮ ᱥᱩᱠᱨᱤ ᱡᱤᱞ ᱫᱚᱢ ᱡᱚᱢ ᱵᱟᱲᱟᱣ ᱠᱟᱫᱟ ᱥᱮ ᱵᱟᱝ
ᱦᱮᱸ ᱥᱩᱠᱨᱤ ᱡᱮᱞ ᱡᱚᱢ ᱵᱟᱲᱟ ᱦᱩᱭ ᱟᱠᱟᱱᱟ ᱮᱠᱷᱚᱱ ᱟᱹᱰᱤ ᱫᱤᱱ ᱟᱹᱣᱨᱤᱧ ᱡᱚᱢᱟ ᱟᱫᱚ ᱞᱟᱦᱟ ᱛᱮ ᱡᱚᱢ ᱦᱩᱭ ᱟᱠᱟᱱᱟ ᱥᱩᱠᱨᱤ ᱡᱤᱞ ᱮᱠᱷᱚᱱ ᱫᱚ ᱟᱫᱚ ᱚᱱᱠᱟ ᱦᱚᱸ ᱟᱛᱳ ᱚᱲᱟᱜ ᱠᱚᱨᱮᱱ ᱫᱚ ᱵᱟᱝ ᱠᱚ ᱪᱟᱞᱟᱣ ᱵᱟᱲᱟ ᱟᱠᱟᱱᱟ ᱟᱨ ᱟᱹᱜᱩ ᱠᱟᱜ ᱠᱚ ᱨᱮᱦᱚ ᱠᱚ ᱤᱧ ᱵᱟᱭᱨᱮ ᱨᱮ ᱛᱟᱦᱞᱮ ᱚᱱᱠᱟ ᱫᱚ ᱮᱠᱷᱚᱱ ᱫᱚ ᱟᱹᱰᱤ ᱫᱤᱱ ᱡᱚᱢ ᱠᱚ ᱵᱟᱝ ᱦᱩᱭ ᱠᱟᱱᱟ
ᱦᱚᱸ ᱟᱪᱪᱷᱟ ᱜᱚᱝᱠᱮ ᱥᱩᱠᱨᱤ ᱡᱤᱞ ᱫᱚ, ᱦᱮᱸ ᱤᱧ ᱦᱚᱸ ᱡᱚᱢ ᱫᱩᱧ ᱡᱚᱢ ᱜᱮᱭᱟ ᱥᱩᱠ ᱠᱨᱤ ᱡᱤᱞ ᱠᱚ ᱱᱚᱝᱠᱟ
ᱥᱩᱠᱨᱤ ᱥᱮᱸᱫᱽᱨᱟ ᱠᱚ, ᱥᱮ ᱵᱟᱹᱱᱩᱜᱼᱟ ᱚᱱᱠᱟᱱᱟᱜ ᱡᱟᱭᱜᱟ ᱠᱚ
ᱟᱞᱮ ᱱᱚᱛᱮ ᱦᱚᱸ ᱜᱚᱝᱠᱮ ᱪᱮᱫ ᱤᱧ ᱢᱮᱱᱟ ᱢᱟᱱᱮ ᱚᱱᱠᱟ ᱞᱮᱠᱟ ᱥᱮᱸᱫᱽᱨᱟ ᱡᱟᱭᱜᱟ ᱫᱚ ᱦᱟᱸᱜ ᱦᱮᱱᱟᱜ ᱜᱮᱭᱟ ᱵᱤᱨ ᱵᱩᱨᱩ ᱦᱚᱸ ᱟᱞᱮ ᱱᱚᱛᱮ ᱫᱚᱢᱮ ᱜᱮ ᱦᱮᱱᱟᱜᱼᱟ ᱢᱮᱱ ᱜᱟᱱᱚᱜᱼᱟ ᱡᱮ ᱫᱤᱥᱚᱢ ᱦᱚᱲᱚᱱ ᱜᱮᱭᱟᱞᱮ ᱟᱞᱮ ᱫᱚ ᱟᱫᱚ ᱚᱱᱠᱟ ᱞᱮᱠᱟᱜ ᱥᱮᱸᱫᱽᱨᱟ ᱠᱚᱦᱚᱸ ᱠᱚ ᱪᱟᱞᱟᱣ ᱵᱟᱲᱟᱜ ᱜᱮᱭᱟ ᱟᱨ ᱚᱱᱠᱟ ᱥᱩᱠᱨᱤ ᱥᱮᱸᱫᱽᱨᱟ ᱠᱚ ᱠᱩᱞᱟᱹᱭ ᱥᱮᱸᱫᱽᱨᱟ ᱛᱩᱭᱩ, ᱨᱩᱸᱰᱟᱹ ᱛᱟᱯᱚᱨᱮ ᱱᱩᱠᱩ ᱡᱷᱤᱠ ᱟᱭᱢᱟ ᱞᱮᱠᱟᱱ ᱡᱤᱭᱟᱹᱞᱤ ᱠᱚ ᱢᱮᱱᱟᱜ ᱠᱚᱣᱟ ᱩᱱᱠᱩ ᱥᱮᱸᱫᱽᱨᱟ ᱠᱚᱠᱚ ᱪᱟᱞᱟᱣ ᱵᱟᱲᱟᱜ ᱜᱮᱭᱟ ᱟᱫᱚ ᱛᱟᱦᱚᱞᱮ ᱠᱷᱟᱱ ᱤᱧ ᱫᱚ ᱦᱟᱸᱜ ᱵᱟᱹᱧ ᱪᱟᱞᱟᱣ ᱵᱟᱲᱟ ᱟᱠᱟᱱᱟ ᱟᱛᱩ ᱨᱮᱱ ᱠᱚᱲᱟ ᱠᱚᱠᱚ ᱪᱟᱞᱟᱣ ᱵᱟᱲᱟᱜ ᱜᱮᱭᱟ ᱤᱧ ᱢᱟ ᱚᱱᱠᱟ ᱞᱮᱠᱟ ᱠᱟᱹᱴᱤᱡ ᱠᱷᱚᱱᱜᱮ ᱦᱟᱸᱜ ᱵᱟᱭ ᱨᱮ ᱢᱤᱱᱟᱹᱧ ᱟᱠᱟᱫᱤᱧᱟ ᱚᱱᱟᱛᱮ ᱚᱱᱠᱟ ᱞᱮᱠᱟ ᱥᱮᱸᱫᱽᱨᱟ ᱫᱚᱦᱟᱜ ᱵᱟᱹᱧ ᱪᱟᱞᱟᱣ ᱵᱟᱲᱟ ᱟᱠᱟᱱᱟ ᱟᱪᱪᱷᱟ ᱜᱚᱝᱠᱮ ᱢᱮ ᱠᱮᱫ ᱛᱟᱞᱟᱝ ᱟᱢ ᱥᱩᱠᱨᱤ ᱡᱤᱞ ᱟᱪᱪᱷᱟ, ᱥᱩᱠᱨᱤ ᱡᱤᱞ ᱫᱚ ᱚᱠᱟ ᱞᱮᱠᱟ ᱥᱤᱵᱤᱞᱟ ᱢᱟᱥᱮ ᱠᱟᱹᱴᱤᱡ ᱞᱟᱹᱭᱟᱹᱧ ᱛᱟᱞᱟᱝ ᱢᱮ
ᱥᱩᱠᱨᱤ ᱡᱤᱞ ᱫᱚ ᱫᱮᱥᱤ ᱢᱟᱱᱮ ᱡᱟᱦᱟᱸᱭ ᱢᱟᱱᱮ ᱟᱵᱚ ᱫᱮᱥᱤ ᱴᱚᱞᱟ ᱠᱚᱨᱮ ᱡᱟᱦᱟᱸᱭ ᱠᱚ ᱟᱹᱥᱩᱞ ᱠᱚᱣᱟ ᱩᱱᱠᱩ ᱥᱩᱠ ᱥᱩᱠᱨᱤ ᱡᱤᱞ ᱫᱚ ᱟᱪᱪᱷᱟ ᱫᱚ ᱥᱮᱵᱤᱞ ᱫᱚ ᱥᱮᱵᱮᱞᱟ ᱟᱫᱚ ᱩᱱᱟᱹᱜ ᱢᱟᱱᱮ ᱵᱤᱨ ᱥᱩᱠᱨᱤ ᱞᱮᱠᱟ ᱠᱮᱴᱮᱡ ᱪᱩᱢᱟᱹᱲ ᱡᱤᱞ ᱫᱚ ᱵᱟᱝ ᱠᱟᱱ ᱛᱟᱠᱚᱣᱟ ᱛᱚ ᱵᱤᱨ ᱥᱩᱠᱨᱤ ᱵᱤᱨ ᱨᱮᱱ ᱥᱩᱠᱨᱤ ᱫᱚ ᱚᱱᱟ ᱨᱮᱦᱮᱫ ᱛᱮᱦᱮᱫ ᱡᱚᱢ ᱠᱟᱛᱮᱫ ᱠᱚ ᱦᱟᱨᱟᱜ ᱛᱮ ᱩᱱᱠᱩ ᱡᱤᱞ ᱫᱚ ᱮᱠᱴᱩ ᱪᱤᱢᱟᱹᱲ ᱧᱚᱜ ᱜᱮ ᱛᱟᱦᱮᱱᱛᱮ ᱮᱠᱴᱩ ᱵᱷᱟᱞᱤ ᱧᱚᱜ ᱵᱩᱡᱷᱟᱹᱜᱼᱟ᱾ ᱟᱨ ᱫᱮᱥᱤ ᱟᱵᱚ ᱫᱮᱥᱤ ᱦᱮᱸ ᱤᱛᱤᱞ ᱛᱟᱦᱮᱸᱱᱟ ᱮᱠᱴᱩ ᱠᱚᱢ ᱧᱚᱜ ᱛᱟᱦᱮᱱᱟ ᱱᱩᱠᱩ ᱫᱮᱥᱤ ᱥᱩᱠᱨᱤ ᱞᱮᱠᱟ ᱫᱚ ᱵᱟᱝ ᱛᱟᱦᱮᱱᱟ
ᱦᱩᱸ ᱛᱟᱦᱚᱞᱮ ᱠᱩᱞᱟᱹᱭ ᱡᱤᱞ ᱠᱚᱢ ᱡᱚᱢ ᱵᱟᱲᱟᱣ ᱟᱠᱟᱫᱟ ᱥᱮ ᱵᱟᱝ
ᱦᱮᱸ ᱠᱩᱞᱟᱹᱭ ᱡᱤᱞ ᱠᱚᱫᱚ ᱡᱚᱢ ᱦᱩᱭ ᱟᱠᱟᱱ ᱜᱮᱭᱟ ᱠᱩᱞᱟᱹᱭ ᱨᱩᱸᱰᱟᱹ, ᱜᱩᱰᱩ ᱡᱤᱞ ᱠᱚᱫᱚ ᱮᱠᱷᱚᱱ ᱵᱟᱝ ᱛᱩᱲ, ᱜᱩᱰᱩ ᱥᱮᱸᱫᱽᱨᱟ ᱠᱚ ᱵᱷᱟᱹᱞᱤ ᱠᱚ ᱪᱟᱞᱟᱜ ᱛᱟᱦᱮᱱᱟ ᱟᱞᱮ ᱠᱚᱨᱮᱱ ᱫᱚ ᱟᱫᱚ ᱟᱯᱮ ᱫᱚ ᱚᱱᱛᱮ ᱫᱚ ᱛᱩᱲᱩ ᱜᱩᱴᱩ ᱫᱚᱯᱮ ᱜᱚᱡ ᱠᱚᱣᱟ ᱥᱮ ᱵᱟᱝ
ᱦᱮᱸ ᱜᱚᱡ ᱫᱚ ᱦᱟᱸᱜ ᱠᱚ ᱜᱚᱡ ᱠᱚᱜᱮᱭᱟ ᱜᱚᱝᱠᱮ ᱛᱩᱲᱩ ᱜᱩᱰᱩ ᱠᱚ ᱛᱟᱯᱚᱨᱮ ᱜᱩᱰᱩ ᱠᱚ ᱱᱩᱠᱩ ᱩᱱᱠᱩ ᱠᱚᱫᱚ ᱥᱟᱱᱟᱢ ᱜᱮᱠᱚ ᱥᱮᱸᱫᱽᱨᱟ ᱫᱚᱠᱚ ᱥᱮᱸᱫᱽᱨᱟ ᱠᱚᱣᱟ ᱪᱮᱬᱮ, ᱡᱟᱱ ᱥᱮᱸᱫᱽᱨᱟ ᱛᱮᱫᱚ ᱜᱚᱝᱠᱮ ᱱᱚᱝᱠᱟ ᱠᱟᱱᱟ ᱡᱟᱦᱟᱸᱟᱱ ᱪᱤᱞᱤ ᱠᱚᱠᱚ ᱧᱟᱢᱚᱜᱼᱟ ᱡᱚᱛᱚ
ᱩᱱᱠᱩ ᱦᱮᱸ ᱦᱮᱸ
ᱦᱳᱭ
ᱦ
ᱟᱨ ᱱᱩᱠᱩ ᱵᱤᱨ ᱡᱤᱭᱟᱹᱤᱭᱟᱜ ᱡᱤᱞ ᱫᱚ ᱦᱟᱸᱜ ᱱᱟᱥᱮᱱᱟᱜ ᱚᱱᱠᱟ ᱦᱟᱲᱦᱟᱜ ᱧᱚᱜ ᱟᱹᱭᱠᱟᱹᱜᱼᱟ ᱦᱳᱭᱥᱮ
ᱦᱮᱸ
ᱡᱮᱢᱚᱱ ᱠᱩᱞᱟᱹᱭ ᱡᱤᱞ ᱜᱮ ᱢᱮᱛᱟᱜ ᱢᱮ ᱛᱟᱯᱚᱨᱮ ᱚᱱᱠᱟ ᱥᱩᱠᱨᱤ ᱡᱤᱞ ᱦᱚᱸ ᱱᱟᱥᱮᱱᱟᱜ ᱦᱟᱲᱦᱟᱜ ᱧᱚᱜ ᱟᱹᱭᱠᱟᱹᱜ-ᱟ ᱥᱮ
ᱦᱮᱸ ᱦᱮᱸ ᱱᱟᱥᱮᱱᱟᱜ ᱫᱚ ᱚᱱᱟ ᱫᱚ ᱟᱹᱭᱠᱟᱹᱜ ᱜᱮᱭᱟ ᱵᱤᱨ ᱨᱮᱱ ᱡᱤᱭᱟᱹᱞᱤ ᱛᱚ ᱩᱱᱠᱩᱣᱟᱜ ᱚᱱᱠᱟᱱᱟᱜ ᱠᱚ ᱨᱮᱦᱮᱫ ᱴᱮᱦᱮᱫ ᱠᱚ ᱡᱚᱢ ᱛᱮ ᱩᱱᱠᱩ ᱫᱚ ᱚᱱᱠᱟ ᱧᱚᱜ ᱮᱠᱴᱩ ᱫᱚ ᱵᱩᱡᱷᱟᱹᱣ ᱫᱚ ᱵᱩᱡᱷᱟᱹᱜ ᱜᱮᱭᱟ
ᱦᱳᱭ ᱦᱳᱭ, ᱟᱨ ᱛᱟᱦᱚᱞᱮ ᱜᱚᱝᱠᱮ ᱟᱯᱮ ᱚᱱᱛᱮ ᱫᱚ ᱩᱱᱠᱩ ᱢᱟᱨᱟᱜ ᱫᱚ ᱢᱮᱱᱟᱜ ᱠᱚᱣᱟ ᱥᱮ ᱵᱟᱝ
ᱵᱟᱝ ᱵᱟᱝ ᱵᱟᱝ ᱟᱞᱮ ᱚᱱᱛᱮ ᱫᱚ ᱢᱟᱨᱟᱜ ᱫᱚ ᱠᱚ ᱵᱟᱝ ᱵᱟᱹᱱᱩᱜ ᱠᱚᱣᱟ ᱟᱞ ᱚᱱᱛᱮ ᱫᱚ ᱢᱟᱱᱮ ᱚᱱᱠᱟᱱᱟᱜ ᱡᱟᱭᱜᱟ ᱢᱟᱨᱟᱜ ᱛᱟᱦᱮᱸ ᱞᱮᱠᱟᱱᱟᱜ ᱚᱱᱠᱟ ᱡᱟᱭᱜᱟ ᱠᱚ ᱩᱱᱟᱹᱜ ᱴᱟ ᱫᱚ ᱢᱟᱱᱮ ᱵᱟᱹᱱᱩᱜᱼᱟ ᱚᱱᱟᱛᱮ ᱚᱱᱛᱮ ᱫᱚ ᱩᱠᱩᱨ ᱵᱟᱝᱞᱮ ᱵᱩᱡᱽ ᱫᱟᱲᱮᱣᱟ ᱠᱚ ᱵᱟᱝ ᱵᱟᱝᱞᱮ ᱵᱩᱡᱽ ᱫᱟᱲᱮ ᱟᱠᱟᱜ ᱠᱚᱣᱟ ᱦᱳᱭᱛᱚ ᱢᱮᱱᱟᱜ ᱠᱚ ᱨᱮᱦᱚᱸ ᱠᱟᱜᱚᱡ ᱢᱮᱱᱟᱜ ᱠᱚ ᱨᱮᱦᱚᱸ ᱱᱩᱠᱩ ᱫᱚ ᱟᱹᱰᱤ ᱡᱳᱨ ᱠᱚ ᱨᱟᱜᱟ ᱛᱚ ᱚᱱᱮ ᱟᱛᱩ ᱯᱟᱥᱮᱨ ᱟᱛᱳ ᱠᱚᱨᱮᱱ ᱠᱚᱫᱚ ᱵᱚᱞᱮ ᱟᱞᱮ ᱠᱚᱞᱮ ᱵᱩᱡ ᱵᱟᱲᱟ ᱠᱮ ᱜᱮᱭᱟ ᱟᱫᱚ ᱚᱠᱟᱨᱮ ᱱᱚᱠᱟ ᱫᱚ ᱵᱟᱞᱮ ᱟᱸᱡᱚᱢ ᱧᱟᱢ ᱟᱠᱟᱫᱟ᱾ ᱦᱳᱭᱛᱳ ᱵᱟᱹᱱᱩᱜ ᱠᱚᱣᱟ᱾
ᱦᱳᱭ ᱦᱳᱭ ᱜᱚᱝᱠᱮ ᱢᱟᱨᱟᱜ ᱠᱚ ᱛᱟᱦᱮᱸ ᱞᱮᱱᱠᱷᱟᱱ ᱫᱚ ᱮᱠᱟᱞᱮ ᱵᱩᱡᱽ ᱧᱟᱢᱚᱜ ᱜᱮᱭᱟ ᱢᱟᱱᱮ ᱮᱸᱜ ᱩᱱᱠᱩᱣᱟᱜ ᱨᱟᱜ ᱟᱸᱡᱚᱢ ᱞᱮᱠᱷᱟᱱ ᱜᱮᱧ ᱵᱩᱡ ᱫᱟᱲᱮᱜᱼᱟ ᱡᱮ ᱱᱚᱸᱰᱮ ᱫᱚ ᱢᱟᱨᱟᱜ ᱢᱮᱱᱟᱜ ᱟᱞᱮ ᱱᱚᱛᱮ ᱫᱚ ᱦᱟᱸᱜ ᱟᱞᱮ ᱵᱤᱨ ᱫᱤᱥᱚᱢ ᱨᱮ ᱟᱞᱮ ᱟᱹᱛᱩ ᱥᱩᱨ ᱠᱚᱨᱮ ᱢᱟᱨᱟᱜ ᱫᱚ ᱦᱟᱸᱜ ᱟᱹᱰᱤ ᱵᱟᱲᱛᱤ ᱜᱮ ᱢᱮᱱᱟᱜ ᱠᱚᱣᱟ, ᱪᱮᱫᱟᱜ ᱵᱟᱝᱢᱟ ᱱᱟᱥᱮᱱᱟᱜ ᱵᱟᱭᱨᱮ ᱥᱮᱢ ᱪᱟᱞᱟᱣ ᱞᱮᱱᱠᱷᱟᱱ ᱜᱮ ᱩᱱᱠᱩᱣᱟᱜ ᱨᱟᱜ ᱮᱢ ᱟᱸᱡᱚᱢ ᱧᱟᱢᱟ ᱟᱨ ᱚᱝᱠᱟ ᱞᱮᱠᱟ ᱵᱤᱨ ᱥᱮᱢ ᱪᱟᱞᱟᱣ ᱞᱮᱱᱠᱷᱟᱱ ᱩᱱᱠᱩ ᱦᱚᱸᱢ ᱧᱮᱧᱟᱢ ᱠᱚᱣᱟ ᱢᱟᱨᱟᱜ ᱦᱚᱸ ᱟᱨ ᱚᱱᱠᱟ ᱢᱟᱨᱟᱜ ᱤᱞ ᱠᱚ ᱧᱟᱢ ᱵᱟᱲᱟᱜ ᱜᱮᱭᱟ᱾ ᱩᱱ ᱚᱝᱠᱟ ᱥᱮᱫ᱾
ᱟᱫᱚ ᱟᱯᱮ ᱫᱚ ᱚᱱᱟ ᱠᱚ ᱟᱵᱩᱧ ᱟᱸᱡᱚᱢ ᱟᱠᱟᱫᱟᱹᱧ ᱠᱤᱪᱷᱩ ᱠᱤᱪᱷᱩ ᱦᱚᱲ ᱫᱚ ᱢᱟᱨᱟᱜ ᱠᱚᱦᱚᱸ ᱠᱚ ᱟᱹᱥᱩᱞ ᱵᱟᱲᱟ ᱠᱚ ᱜᱮᱭᱟ ᱟᱵᱚ ᱚᱲᱟᱜ ᱥᱤᱢ ᱞᱮ ᱥᱮ ᱥᱤᱢ, ᱜᱮᱰᱮ ᱞᱮᱠᱟ ᱟᱯᱮ ᱚᱱᱟ ᱠᱚᱨᱮ ᱫᱚ ᱵᱟᱠᱚ ᱟᱥᱩᱞ ᱠᱚᱣᱟ?
ᱦᱮᱸ ᱦᱮᱸ ᱜᱚᱝᱠᱮ ᱟᱹᱥᱩᱞ ᱠᱚᱜᱮ ᱟᱠᱚ᱾ ᱟᱫᱚ ᱱᱚᱠᱟ ᱠᱟᱱᱟ ᱦᱟᱸᱜ ᱢᱟᱱᱮ ᱟᱥᱩᱞ ᱫᱚ ᱦᱟᱸᱜ ᱢᱟ-ᱢᱟᱱᱟ ᱜᱮᱭᱟ᱾ ᱛᱚ ᱮᱱ ᱦᱚᱸᱠᱚ ᱟᱹᱥᱩᱞ ᱵᱟᱲᱟ ᱠᱚᱜᱮ, ᱦᱩᱸ᱾ ᱟᱞᱮ ᱚᱲᱟᱜ ᱥᱩᱨ ᱨᱮᱜᱮ ᱦᱟᱸᱜ ᱢᱤᱫ ᱴᱮᱻ ᱦᱮᱱᱟᱜ ᱠᱚᱣᱟ ᱩᱱᱠᱩ ᱦᱚᱸ ᱚᱱᱠᱟ ᱞᱮᱠᱟ ᱢᱟᱨᱟᱜ ᱠᱚ ᱟᱹᱥᱩᱞ ᱠᱟᱫᱮᱭᱟ, ᱟᱨ ᱪᱮᱜ
ᱚ ᱦᱚ ᱞᱟᱹᱭ ᱟᱠᱚᱥᱮ ᱢᱟᱨᱟᱜ ᱠᱚᱫᱚ ᱚᱲᱟᱜ ᱢᱟᱱᱮ ᱠᱚ ᱟᱹᱥᱩᱞ ᱠᱚ ᱠᱷᱟᱡ ᱢᱟᱱᱮ ᱚᱲᱟᱜ ᱠᱚᱨᱮ ᱵᱤᱧ, ᱠᱤᱫᱤᱧ ᱠᱚ ᱢᱟᱱᱮ ᱵᱟᱠᱚ ᱵᱚᱞᱚ ᱞᱟᱹᱜᱤᱫᱚᱜᱼᱟ᱾
ᱦᱳᱭ ᱦᱳᱭ ᱚᱱᱟ ᱢᱟ ᱥᱟᱹᱨᱤ ᱠᱟᱛᱷᱟ ᱠᱟᱱ ᱜᱮ ᱢᱟᱱᱮ ᱢᱟᱨᱟᱜ ᱫᱚ ᱦᱟᱸᱜ ᱩᱱᱠᱩ ᱠᱚᱜᱮ ᱠᱚ ᱡᱚᱢ ᱵᱟᱲᱟ ᱠᱚᱣᱟ ᱛᱚ ᱟᱫᱚ ᱚᱱᱟ ᱛᱮ ᱟᱨ ᱪᱤᱫ ᱵᱟᱠᱚ ᱦᱤᱡᱩᱜᱼᱟ᱾ ᱟᱨ ᱟᱢ ᱫᱚ ᱛᱟᱦᱚᱞᱮ ᱜᱚᱝᱠᱮ ᱢᱟᱨᱟᱜ ᱫᱚᱢ ᱧᱮᱞ ᱵᱟᱲᱟᱣ ᱠᱟᱜ ᱠᱚᱣᱟ ᱥᱮ ᱵᱟᱝ?
ᱵᱟ ᱵᱟ ᱚᱱᱠᱟ ᱱᱤᱡᱮᱨ ᱢᱮᱫ ᱛᱮᱫᱚ ᱚᱱᱠᱟ ᱢᱟᱨᱟᱜ ᱠᱚᱫᱚ ᱧᱮᱞ ᱫᱚ ᱵᱟᱝ ᱦᱩᱭ ᱠᱟᱱᱟ, ᱚᱱᱟ ᱴᱤᱵᱷᱤ ᱯᱷᱳᱱ ᱠᱚᱨᱮ ᱜᱮ ᱡᱟ᱾ ᱟᱝᱠᱷᱟᱱ ᱥᱟᱢᱟᱝ ᱨᱮᱫᱚ ᱟᱞᱮ ᱥᱮᱡ ᱫᱚ ᱚᱱᱠᱟ ᱫᱚ ᱵᱟᱹᱱᱩᱜ ᱠᱚᱣᱟ ᱛᱚ ᱟᱨ ᱚᱝᱠᱟ ᱵᱟᱭᱨᱮ ᱚᱝᱠᱟᱱ ᱚᱱᱠᱟᱱᱟᱜ ᱡᱟᱭᱜᱟ ᱠᱚᱨᱮ ᱫᱟᱬᱟᱱ ᱠᱚᱦᱚ ᱵᱟᱝ ᱪᱟᱞᱟᱣ ᱵᱟᱲᱟ ᱦᱩᱭ ᱠᱟᱱᱛᱮ ᱚᱱᱠᱟ ᱥᱚᱪᱚᱨᱟᱪᱚᱨ ᱢᱮᱫ ᱛᱮᱫᱚ ᱧᱮᱞ ᱫᱚ ᱵᱟᱝ ᱦᱳᱭ ᱠᱟᱱᱟ᱾
ᱦᱚᱸ, ᱟᱪᱪᱷᱟ ᱟᱹᱥᱥᱷᱟ᱾ ᱛᱟᱦᱚᱞᱮ ᱱᱚᱜᱼᱚ ᱱᱚᱝᱠᱟ᱾ ᱦᱳᱭ ᱢᱟ ᱛᱚᱵᱮ ᱱᱚᱝᱠᱟ ᱜᱮᱞᱟᱝ ᱠᱟᱛᱷᱟᱜᱼᱟ ᱛᱤᱦᱤᱧ ᱫᱚ ᱦᱳᱭᱥᱮ ᱱᱚᱝᱠᱟ ᱛᱟᱦᱞᱮ ᱜᱚᱝᱠᱮ ᱟᱢ ᱫᱚ ᱡᱟᱹᱯᱤᱫ ᱠᱚ ᱡᱟᱹᱯᱤᱫ ᱵᱟᱲᱟ ᱥᱟᱱᱟᱭᱮᱜ ᱢᱮᱭᱟ ᱥᱮ ᱵᱟᱝ?
ᱦᱮᱸ ᱦᱮᱸᱜᱼᱮ ᱜᱮ ᱡᱟᱹᱯᱤᱫ ᱫᱚ ᱱᱟᱥᱮᱭᱟ ᱤᱧ ᱡᱟᱹᱯᱤᱫ ᱞᱮᱫᱟ, ᱟᱫᱚ ᱟᱪᱠᱟ ᱜᱮ ᱥᱤᱠᱲᱤᱡ ᱠᱚᱦᱚᱸ ᱠᱚ ᱜᱮ-ᱮᱸ-ᱜᱮᱨ ᱵᱮᱨᱮᱫ ᱠᱤᱫᱤᱧᱟ᱾
ᱦᱚᱸ᱾
ᱟᱨ ᱛᱷᱟᱞᱮᱧ ᱦᱚᱜᱼᱚᱧ ᱫᱩᱲᱩᱵ ᱠᱟᱱᱟ᱾
ᱦᱚᱸ ᱦᱚᱸ ᱟᱪᱪᱷᱟ ᱟᱪᱪᱷᱟ ᱦᱳᱭ ᱢᱟ ᱛᱚᱵᱮ ᱱᱚᱠ ᱠᱟ ᱜᱮᱞᱟᱝ ᱜᱟᱞᱢᱟᱨᱟᱜᱼᱟ ᱛᱤᱦᱤᱧ ᱫᱚ ᱟᱨᱦᱚᱸ ᱱᱟᱜ ᱠᱷᱟᱱ ᱮᱴᱟᱜ ᱞᱟᱝ ᱜᱟᱞᱢᱟᱨᱟᱜᱼᱟ ᱦᱳᱭ ᱢᱟ ᱛᱚᱵᱮ᱾